ᱦᱮᱞᱳ ᱦᱮᱸ ᱡᱚᱦᱟᱨ ᱜᱮ
ᱦᱮᱸ ᱡᱚᱦᱟᱨ ᱜᱮ
ᱦᱮᱸ ᱛᱟᱦᱚᱞᱮ ᱮ ᱦᱮᱸ ᱱᱚᱜᱼᱚᱭ ᱱᱤᱛᱳᱜ ᱠᱤᱫᱩᱜ ᱦᱩᱭ ᱮᱱᱟ
ᱚ
ᱛᱚ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱜᱼᱟ
ᱟᱹᱞᱤᱧ ᱦᱚᱸᱜᱚᱭ ᱱᱤᱛᱳᱜ ᱡᱚᱢ ᱵᱟᱲᱟ ᱠᱟᱛᱮᱫ ᱞᱤᱧ ᱫᱩᱲᱵ ᱵᱟᱲᱟ ᱟᱠᱟᱱᱟ ᱪᱦᱟᱛ ᱥᱮᱫ ᱞᱤᱧ ᱫᱩᱲᱩᱵ ᱫᱩᱲᱩᱵ ᱡᱤᱨᱟᱹᱣ ᱠᱟᱱᱟ ᱦᱮᱸ ᱦᱮᱸ ᱦᱮᱸ ᱱᱟᱯᱟᱭ ᱜᱮ ᱦᱳᱭ ᱦᱳᱭ ᱱᱟᱯᱟᱭ ᱜᱮ ᱟᱵᱤᱱ
ᱚ ᱦᱮᱸ ᱟᱞᱤᱧ ᱦᱚᱞᱤᱧ ᱱᱟᱯᱟᱭ ᱜᱮᱭᱟ ᱚᱱᱟ ᱥᱟᱶᱛᱮ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ
ᱦᱳᱭ ᱦᱳᱭ ᱱᱟᱯᱟᱭ ᱛᱟᱦᱮᱱ ᱠᱷᱟᱱ ᱜᱮ ᱟᱹᱰᱤ ᱱᱟᱯᱟᱭ ᱡᱚᱛᱚ ᱦᱚᱲ
ᱦᱮᱸ ᱦᱮᱸ ᱟᱨ ᱟᱵᱤᱱᱟᱜ ᱚᱲᱟᱜ ᱦᱚᱲ ᱛᱚ ᱚᱲᱟᱜ ᱠᱚᱨᱮ ᱫᱚ ᱱᱟᱯᱟᱭ ᱜᱮ ᱢᱮᱱᱟᱜ ᱠᱚᱣᱟ
ᱦᱳᱭ ᱦᱳᱭ ᱟᱹᱞᱤᱧᱟᱜ ᱚᱲᱟᱜ ᱦᱚᱲ ᱡᱚᱛᱚᱜ ᱜᱮ ᱱᱟᱯᱟᱭ ᱜᱮ
ᱚ ᱟᱪᱪᱷᱟ
ᱩᱱᱟᱹᱜ ᱡᱚᱛᱚᱚᱲ ᱱᱟᱯᱟᱭ ᱛᱟᱦᱮᱱ ᱠᱷᱟᱱ ᱜᱮ ᱱᱟᱯᱟᱭ ᱜᱮ
ᱦᱮᱸ ᱦᱮᱸ ᱛᱟᱦᱚᱞᱮ ᱱᱤᱛᱚᱜ ᱫᱚ ᱠᱮᱫᱚᱜ ᱱᱟᱵᱤᱱ ᱥᱮ ᱟᱹᱣᱨᱤ
ᱦᱮᱸ ᱦᱮᱸ ᱟᱹᱞᱤᱧ ᱡᱚᱢ ᱵᱟᱲᱟ ᱠᱮᱫᱟᱞᱤᱧ ᱡᱚᱢ ᱵᱟᱲᱟ ᱠᱟᱛ ᱦᱚᱸ ᱟᱹ ᱞᱤᱧ ᱫᱩᱲᱩᱵ ᱡᱤᱨᱟᱹᱣ ᱠᱟᱱᱟ ᱟᱫᱚ ᱟᱯᱮᱥ ᱟᱯᱮ ᱥᱮᱫ ᱫᱚ ᱚᱱᱮ ᱟᱵᱚ ᱦᱟᱣᱟ ᱠᱚᱫᱚ ᱪᱮᱫᱞᱠᱟ ᱛᱮᱦᱤᱧ
ᱟᱨ ᱛᱮᱦᱮᱧ ᱛᱚ ᱥᱤᱛᱩᱝ ᱦᱚᱸ ᱥᱤᱛᱩᱝ ᱠᱮᱜᱟᱭ ᱫᱚᱢᱮᱜᱮ ᱟᱨ ᱛᱟᱨᱟᱥᱤᱧ ᱵᱮᱲᱟ ᱫᱚ ᱱᱚᱝᱠᱟ ᱫᱟᱜ ᱠᱚᱭ ᱡᱚᱨᱚ ᱠᱮᱜᱼᱟ ᱢᱟᱱᱮ ᱦᱟᱞᱠᱟ ᱦᱟᱞᱠᱟ ᱟᱨ ᱱᱤᱭᱟᱹ ᱥᱚᱢᱚᱭ ᱛᱚ ᱮᱛᱚ ᱥᱮᱛᱩᱝ ᱜᱚᱨᱚᱢ ᱵᱩᱡᱷᱟᱹᱜ ᱠᱟᱱᱟ ᱛᱚ ᱱᱚᱣᱟ ᱱᱚᱣᱟ ᱟᱵᱚᱦᱟᱣᱟ ᱠᱷᱟᱹᱛᱤᱨ ᱛᱮᱜᱮ ᱢᱟᱱᱮ ᱦᱚᱲᱢᱚ ᱠᱚᱨᱮ ᱢᱟᱱᱮ ᱨᱩᱣᱟᱹ ᱠᱚ ᱴᱷᱟᱱᱰᱟ ᱠᱚ ᱟᱹᱰᱤ ᱡᱟᱹᱥᱛᱤ ᱞᱟᱜᱟᱜ ᱠᱟᱱᱟ᱾
ᱮᱠᱫᱚᱢ ᱮᱠᱫᱚᱢ ᱢᱟᱱᱮ ᱪᱮᱫ ᱞᱮᱠᱟ ᱢᱟᱱᱮ ᱱᱟᱥᱮᱭᱟᱜ ᱜᱮ ᱜᱚᱨᱚᱢ ᱠᱟᱱᱟ ᱟᱵᱟᱨ ᱨᱮᱭᱟᱲ ᱠᱟᱱᱟ ᱚᱱᱠᱟ ᱢᱤᱫᱴᱮᱱ ᱵᱩᱡᱷᱟᱹᱣ ᱠᱷᱟᱹᱛᱤᱨ ᱛᱮ ᱦᱚᱲᱢᱚ ᱢᱤᱜ ᱜᱮᱞᱮ ᱠᱷᱟᱨᱟᱯ ᱜᱚᱫᱚᱜ ᱠᱟᱱᱟ ᱟᱞᱮ ᱥᱮᱜ ᱦᱚᱸ ᱚᱝᱠᱟ ᱜᱮ ᱦᱮᱸ ᱥᱮ ᱮᱱᱟᱱ ᱥᱮᱛᱟᱜ ᱠᱷᱚᱱᱟᱜ ᱫᱚᱭ ᱫᱟᱜᱮᱜ ᱠᱟᱱ ᱛᱟᱦᱮᱜ ᱢᱤᱫ ᱜᱷᱟᱹᱲᱤ ᱟᱵᱟᱨ ᱥᱤᱛᱩᱝ ᱠᱮᱫᱟᱭ ᱟᱵᱟᱨᱮ ᱫᱟᱜ ᱫᱟ ᱟᱵᱟᱨᱮ ᱥᱤᱛᱩᱝ ᱫᱟ
ᱳ
ᱴᱷᱟᱱᱰᱟ ᱜᱚᱲᱚᱢ ᱠᱷᱟᱹᱛᱤᱨ ᱛᱮ ᱦᱚᱲᱢᱚ ᱠᱚ ᱵᱟᱹᱲᱛᱤ ᱜᱮ ᱵᱟᱹᱲᱤᱡᱚᱜ ᱠᱟᱱᱟ ᱥᱮ
ᱦᱮᱸ ᱦᱮᱸ
ᱱᱮᱛᱟᱨ ᱨᱮᱱᱟᱜ ᱫᱚ ᱢᱟᱱᱮ ᱟᱵᱚᱦᱟᱣᱟ ᱨᱮᱱᱟᱜ ᱫᱚ ᱠᱚᱱᱚ ᱴᱷᱤᱠ ᱴᱷᱤᱠᱱᱟ ᱫᱚ ᱵᱟᱝ
ᱵᱟᱝ ᱮᱦᱮᱜ ᱜᱮ ᱵᱟᱝ ᱜᱮ
ᱚᱠᱟ ᱡᱚᱠᱷᱚᱡ ᱮ ᱫᱟᱜᱟ ᱟᱪᱠᱟ ᱜᱮ ᱚᱠᱟ ᱡᱚᱠᱷᱚᱡ ᱟᱵᱟᱨ ᱵᱟᱭ ᱫᱟᱜᱟ
ᱟᱫᱚ ᱟᱯᱮ ᱥᱮᱫ ᱫᱚ ᱢᱟᱱᱮ ᱱᱤᱭᱟᱹ ᱫᱟᱜ ᱠᱚ ᱨᱮ ᱫᱚ ᱤᱭᱟᱹ ᱦᱟᱹᱠᱩ ᱯᱮ ᱥᱮᱱ ᱵᱟᱲᱟᱜ ᱜᱮᱭᱟ ᱥᱮ ᱵᱟᱝ
ᱦᱟᱠᱳ ᱟᱫᱚ ᱱᱮᱜ ᱮ ᱛᱚ ᱥᱮᱨᱢᱟ ᱛᱮᱦᱚᱭ ᱫᱟᱜ ᱫᱟ ᱟᱨ ᱚᱝᱠᱟ ᱠᱷᱚᱱ ᱫᱚ ᱦᱟᱠᱳ ᱫᱚ ᱟᱹᱣᱨᱤ ᱠᱚ ᱦᱟᱠᱳᱜ ᱜᱮᱭᱟ ᱟᱨ ᱠᱤᱪᱷᱩ ᱫᱤᱱ ᱯᱚᱨᱮ ᱦᱚᱜ-ᱚᱭ ᱦᱳᱲᱳ ᱠᱚᱫᱚ ᱨᱚᱦᱚᱭ ᱦᱳᱭ ᱠᱟᱱᱟ ᱛᱚ ᱟᱨ ᱠᱤᱪᱷᱩ ᱫᱤᱱ ᱯᱚᱨᱮ ᱠᱷᱟᱱ ᱜᱮ ᱱᱟᱠᱷᱟᱱ ᱫᱟᱜ ᱠᱚ ᱛᱚᱢᱵᱟ ᱞᱮᱱᱠᱷᱟᱱ ᱜᱮ ᱱᱟᱠᱷᱟᱱ ᱦᱟᱠᱳ ᱟᱠᱚ ᱦᱟᱴ ᱠᱚ ᱦᱟᱠᱳ, ᱠᱟᱴᱠᱚᱢ, ᱨᱚᱠᱚᱡ ᱛᱚ ᱡᱷᱚᱛᱚ ᱨᱚᱠᱚᱢ ᱠᱚ ᱜᱮ ᱠᱚ ᱧᱟᱢᱚᱜᱼᱟ
ᱠᱟᱴᱠᱚᱢ ᱦᱚᱸᱠᱚ ᱧᱟᱢᱚᱜ ᱜᱮᱭᱟ ᱥᱮ
ᱦᱮᱸ ᱠᱟᱴᱠᱚᱢ ᱢᱟᱛᱚ ᱫᱷᱤᱨᱤ ᱠᱟᱴᱠᱚᱢ ᱠᱚ ᱧᱟᱢᱚᱜᱼᱟ ᱟᱨ ᱱᱚᱝᱠᱟ ᱫᱚ ᱟᱞᱮ ᱥᱮᱫ ᱫᱚ ᱵᱟᱹᱫᱽ ᱠᱟᱴᱠᱚᱢ ᱫᱚ ᱠᱷᱩᱵ ᱠᱚᱢ ᱜᱮ ᱢᱟᱱᱮ ᱫᱷᱤᱨᱤ ᱠᱟᱴᱠᱚᱢ ᱜᱮ ᱵᱤᱥᱤ ᱠᱚ ᱧᱮᱞᱚᱜᱼᱟ
ᱚ ᱟᱞᱮ ᱥᱮᱫ ᱫᱚ ᱫᱷᱤᱨᱤ ᱠᱟᱴᱠᱚᱢ ᱫᱚ ᱢᱟᱱᱮ ᱧᱟᱢ ᱫᱚᱠᱚ ᱧᱟᱢᱚᱜ ᱜᱮᱭᱟ ᱚᱱᱠᱟ ᱫᱚ ᱵᱟᱠᱚ ᱧᱟᱢᱚᱜ ᱜᱮᱭᱟ
ᱦᱮᱸ
ᱢᱟᱱᱮ ᱠᱤᱨᱤᱧ ᱞᱟᱜᱟᱣ ᱠᱚ ᱜᱮᱭᱟ ᱵᱟᱹᱲᱛᱤ ᱵᱟᱹᱲᱛᱤ ᱢᱟᱱᱮ ᱠᱤᱨᱤᱧ ᱛᱮ ᱠᱤᱨᱤᱧ ᱠᱚᱣᱟ ᱠᱚ ᱟᱞᱮ ᱥᱮᱫ ᱫᱚ
ᱚ ᱟᱪᱪᱷᱟ ᱛᱚ ᱟᱞᱮ ᱥᱮᱫ ᱫᱚ ᱪᱮᱫᱠᱟ ᱱᱚᱝᱠᱟ ᱡᱚᱠᱷᱚᱱ ᱠᱚ ᱧᱟᱢᱚᱜ-ᱟ ᱥᱮ ᱛᱚ ᱡᱚᱢ ᱡᱚᱢ ᱛᱮᱦᱚᱢ ᱞᱟᱸᱜᱟᱜᱼᱟ ᱛᱚ ᱩᱱᱟᱹᱜ ᱜᱟᱱ ᱩᱱᱟᱹᱜ ᱫᱚᱢ ᱪᱤᱠᱟᱹ ᱠᱚᱣᱟ ᱥᱟᱜ ᱦᱚᱸ ᱵᱟᱝ ᱵᱟᱝ ᱥᱟᱱᱟᱣᱟ
ᱚ ᱢᱟᱱᱮ ᱦᱳᱭ ᱦᱳᱭ ᱦᱳᱭ ᱚᱠᱟ ᱥᱮᱜ ᱧᱟᱢᱚᱜ ᱠᱟᱱᱟ, ᱚᱱᱛᱮ ᱵᱟᱹᱲᱛᱤ ᱜᱮ ᱧᱟᱢᱚᱜ ᱠᱟᱱᱟ ᱚᱠᱟ ᱥᱮᱫ ᱵᱟᱹᱱᱩᱜ ᱠᱷᱟᱡ ᱫᱚ ᱮᱠᱟᱞ ᱜᱮ ᱵᱟᱹᱱᱩᱜᱼᱟ ᱚᱱᱟ ᱦᱚᱸ ᱵᱷᱟᱹᱜᱤ ᱠᱟᱛᱷᱟ ᱧᱟᱢᱚᱜ ᱠᱟᱱᱟ, ᱚᱱᱟ ᱦᱚᱸ ᱢᱟᱨᱟᱝ ᱠᱟᱛᱷᱟ ᱠᱟᱱ ᱜᱮᱭᱟ
ᱛᱟᱦᱞᱮ ᱦᱳᱲᱳ ᱠᱚᱫᱚ ᱯᱮ ᱨᱚᱦᱚᱭ ᱠᱮᱜᱼᱟ ᱥᱮ ᱟᱣᱨᱤ
ᱦᱮᱸ ᱦᱳᱲᱳ ᱠᱚᱫᱚ ᱵᱟᱞᱮ ᱨᱚᱦᱚᱭ ᱠᱟᱫᱟ ᱟᱫᱚ ᱢᱟᱱᱮ ᱵᱟᱹᱛ ᱠᱚ ᱞᱚᱥᱚᱫ ᱦᱩᱭᱩᱜ ᱠᱟᱱᱟ
ᱟᱪᱪᱷᱟ
ᱟᱫᱚ ᱨᱚᱦᱚᱭ ᱠᱟᱹᱢᱤ ᱫᱚ ᱦᱟᱜ ᱵᱟᱹᱭ ᱵᱟᱹᱭ ᱛᱮ ᱦᱟᱜ ᱞᱮ ᱞᱟᱦᱟ ᱤᱫᱤ ᱦᱟᱜ ᱜᱟᱯᱟ ᱢᱮᱭᱟᱝ ᱠᱷᱚᱱ ᱦᱟᱜ
ᱚ
ᱟᱫᱚ ᱫᱟᱜ ᱦᱚᱸ ᱚᱱᱠᱟ ᱴᱷᱤᱠ ᱴᱷᱟᱠ ᱵᱟᱭ ᱫᱟᱜ ᱫᱟᱥᱮ ᱞᱚᱥᱚᱫ ᱦᱚᱸ ᱵᱟᱝ ᱞᱚᱥᱚᱫ ᱜᱟᱱᱚᱜ ᱠᱟᱱᱟ ᱴᱷᱤᱠ ᱴᱷᱟᱠ ᱟᱫᱚ ᱟᱯᱮ ᱥᱮᱜ ᱟᱯᱮ ᱫᱚ
ᱟᱞᱮ ᱫᱚ ᱱᱚᱣᱟ ᱥᱮᱨᱢᱟ ᱫᱟᱜ ᱛᱮᱜᱮ ᱨᱚᱦᱚᱭ ᱢᱟᱱᱮ ᱱᱚᱣᱟ ᱡᱟᱦᱟᱸ ᱥᱮᱨᱢᱟ ᱫᱟᱜ ᱛᱮ ᱡᱟᱦᱟᱸ ᱠᱷᱮᱛ ᱠᱚ ᱞᱚᱥᱚᱫᱚᱜᱼᱟ ᱛᱚ ᱚᱱᱟ ᱠᱚᱫᱚ ᱡᱷᱚᱛᱚ ᱜᱮᱞᱮ ᱨᱚᱦᱚᱭ ᱪᱟᱵᱟ ᱠᱟᱜ-ᱟ ᱟᱨ ᱡᱟᱦᱟᱸ ᱥᱮᱨᱢᱟ ᱫᱟᱜ ᱠᱟᱛᱮᱜ ᱦᱚᱸ ᱵᱟᱝ ᱫᱟᱜᱚᱜ-ᱟ ᱡᱟᱦᱟᱸ ᱫᱚ ᱢᱟᱱᱮ ᱠᱮᱱᱮᱞ ᱫᱟᱜ
ᱦᱳᱭ ᱦᱳᱭ ᱦᱳᱭ
ᱛᱚ ᱠᱮᱱᱮᱞ ᱫᱟᱜ ᱦᱮᱡ ᱞᱮᱱᱠᱷᱟᱱ ᱜᱮ ᱚᱱᱟ ᱫᱚᱞᱮ ᱨᱚᱦᱚᱭᱟ ᱵᱟᱝᱠᱷᱟᱱ ᱫᱚ ᱡᱚᱛᱚ ᱫᱤᱱ ᱠᱮᱱᱮᱞ ᱫᱟᱜ ᱵᱟᱝ ᱦᱤᱡᱩᱜ ᱠᱟᱱᱟ ᱛᱚᱛᱚ ᱫᱤᱱ ᱫᱚ ᱱᱚᱝᱠᱟ ᱜᱮ ᱛᱟᱦᱮᱸᱱᱟ ᱾
ᱚ ᱢᱟᱱᱮ ᱛᱟᱦᱚᱞᱮ ᱟᱯᱮ ᱥᱮᱫ ᱫᱚ ᱚᱱᱮ ᱢᱤᱥᱤᱱ ᱠᱚᱫᱚ ᱢᱮᱥᱤᱱ ᱥᱮ ᱚᱱᱟ ᱢᱚᱜ ᱢᱚᱴ ᱢᱚᱴᱚᱨ ᱨᱮᱱᱟᱜ ᱫᱟᱜ ᱠᱚᱛᱮ ᱫᱚ ᱵᱟᱯᱮ ᱪᱟᱥ ᱵᱟᱲᱟᱭ ᱜᱮᱛᱮ
ᱮᱦᱮᱸ ᱟᱞᱮ ᱫᱚ ᱡᱟᱦᱟᱸ ᱱᱚᱣᱟ ᱥᱮᱨᱢᱟ ᱫᱟᱜ ᱛᱮᱦᱚᱸ ᱢᱟᱱᱮ ᱥᱚᱵᱫᱤᱱ ᱛᱚ ᱟᱨ ᱟᱸ ᱵᱟᱭ ᱫᱟᱜᱼᱟ ᱥᱮ ᱢᱟᱱᱮ ᱦᱚᱸᱚᱭ ᱵᱟᱨᱥᱤᱧ ᱯᱮ ᱢᱟᱦᱟ ᱥᱮ ᱯᱩᱱ ᱢᱟᱦᱟ ᱫᱟᱜ ᱠᱟᱛᱮᱜ ᱛᱟᱨᱯᱚᱨᱮ ᱟᱫᱚ ᱛᱚᱠᱷᱚᱱᱮ ᱵᱚᱱᱫᱚ ᱜᱚᱱ ᱠᱟᱜᱼᱟ ᱛᱚ ᱠᱟᱹᱴᱤᱡ ᱦᱟᱥᱟ ᱠᱚᱫᱚ ᱨᱚᱦᱚᱲᱚᱜ ᱜᱮᱭᱟ ᱛᱟᱦᱞᱮ ᱩᱱᱥᱚᱢᱚᱭ ᱱᱚᱝᱠᱟ ᱩᱸᱥᱮᱞᱚ ᱫᱟᱜ ᱥᱮ ᱚᱱᱠᱟ ᱥᱮᱞᱚ ᱫᱟᱜ ᱠᱚᱛᱮ ᱫᱟᱜ ᱠᱟᱛᱮ ᱮ ᱨᱚᱦᱚᱭᱟᱞᱮ
ᱚᱸᱻ ᱦᱳᱭ ᱦᱳᱭ ᱟᱫᱚ ᱟᱞᱮ ᱥᱮᱫ ᱫᱚ ᱚᱱᱠᱟ ᱥᱮᱨᱢᱟ ᱫᱟᱜ ᱦᱚᱸ ᱠᱚ ᱛᱟᱺᱜᱤ ᱦᱟᱛᱟᱲ ᱠᱟᱜ ᱜᱮᱭᱟ, ᱥᱮᱨᱢᱟ ᱡᱩᱫᱤ ᱵᱟᱭ ᱡᱟᱹᱲᱤᱭ ᱠᱷᱟᱡ ᱫᱚ ᱛᱟᱦᱚᱞᱮ ᱫᱚ ᱢᱤᱥᱤᱱ ᱫᱟᱜ ᱛᱮ ᱵᱟᱝᱠᱷᱟᱱ ᱥᱮᱞᱳ ᱫᱟᱜ ᱛᱮᱠᱚ ᱪᱟᱥ ᱜᱮᱭᱟ ᱟᱞᱮ ᱥᱮᱫ ᱫᱚ
ᱚ ᱟᱪᱷᱟ
ᱟᱫᱚ ᱠᱚ ᱛᱟᱺᱜᱤ ᱦᱟᱛᱟᱲᱠᱟᱜᱼᱟ ᱠᱤᱪᱷᱩ ᱫᱤᱱ ᱜᱟᱱ ᱡᱩᱫᱤ ᱵᱟᱝ ᱵᱟᱭᱼᱼ ᱠᱟᱱᱠᱷᱟᱡ ᱫᱚ ᱡᱮ ᱡᱟᱹᱥᱛᱤ ᱛᱟᱺᱜᱤ ᱫᱚ ᱵᱟᱝ ᱜᱟᱱᱚᱜᱼᱟ ᱥᱮ ᱪᱟᱥ ᱫᱚ ᱞᱟᱜᱟᱜ ᱜᱮᱭᱟ ᱦᱟᱜ ᱟᱫᱚ ᱟᱯᱮ ᱫᱚ ᱞᱟᱹᱭ ᱵᱤᱱ ᱦᱮᱸ ᱛᱟᱦᱚᱞᱮ ᱟᱯᱮ ᱫᱚ ᱢᱟᱱᱮ ᱥᱚᱦᱨᱟᱭ ᱯᱚᱨᱚᱵᱽ ᱠᱚ ᱪᱮᱫ ᱞᱮᱠᱟ ᱯᱮ ᱢᱟᱱᱟᱣᱮᱜ ᱛᱟᱦᱮᱱᱟ
ᱚᱠᱟ ᱟᱞᱮ ᱥᱮᱜ
ᱦᱮᱸ ᱟᱯᱮ ᱥᱮᱫ
ᱟᱞᱮ ᱥᱮᱫ ᱫᱚ ᱥᱚᱨᱦᱟᱭ ᱫᱚ ᱢᱟᱱᱟᱣ ᱫᱚᱠᱚ ᱢᱟᱱᱟᱣ ᱜᱮᱭᱟ ᱢᱟᱱᱮᱼᱼ ᱚᱝᱠᱟ ᱡᱟᱠᱼᱡᱚᱢᱚᱠ ᱫᱚ ᱵᱟᱝ ᱦᱩᱭᱩᱜ ᱜᱮᱭᱟ ᱟᱞᱮ ᱥᱮᱫ ᱫᱚ
ᱡᱟᱠ ᱡᱚᱢᱚᱠ ᱫᱚ ᱚᱝᱠᱟ ᱪᱮᱫ ᱦᱩᱭᱩᱜ ᱛᱟᱯᱮᱭᱟ ᱟᱯᱮ ᱥᱮᱫ ᱫᱚ
ᱦᱮᱸ
ᱡᱟᱜᱽ ᱡᱚᱢᱚᱠ ᱫᱚ ᱪᱮᱫ ᱞᱮᱠᱟ ᱪᱮᱫ ᱢᱟᱱᱮ ᱵᱷᱟᱹᱜᱤ ᱯᱮ ᱢᱟᱱᱟᱣ ᱜᱮᱭᱟ ᱵᱟᱦᱟ ᱥᱮ ᱥᱚᱨᱦᱟᱭ ᱦᱮᱸ
ᱟᱞᱮ ᱫᱚ ᱵᱟᱦᱟ ᱛᱟᱨᱯᱚᱨᱮ ᱱᱚᱝᱠᱟ ᱵᱟᱦᱟ ᱢᱟᱜᱢᱚᱬᱮ
ᱚᱸ
ᱱᱚᱜᱼᱱᱚᱣᱟ ᱠᱚᱜᱮ ᱛᱚ ᱥᱚᱨᱦᱟᱭ ᱫᱚ ᱪᱮᱫ ᱞᱮᱠᱟ ᱮᱸ ᱪᱮᱫ ᱵᱤᱱ ᱞᱟᱹᱭ ᱮᱫᱟ
ᱢᱟᱱᱮ ᱵᱟᱜ ᱢᱟᱜ ᱢᱚᱬᱮ ᱜᱮ ᱟᱹᱰᱤ ᱡᱟᱠ ᱡᱚᱢᱚᱠ ᱯᱮ ᱢᱟᱱᱟᱣ ᱜᱮᱭᱟ ᱟᱯᱮ ᱥᱮᱫ ᱫᱚ ᱦᱚᱸ
ᱦᱮᱸ ᱡᱟᱹᱥᱛᱤ ᱠᱟᱭ ᱛᱮ ᱟᱹᱰᱤ ᱡᱟᱹᱥᱛᱤ ᱜᱮ
ᱟᱸᱻ ᱟᱨ ᱟᱹᱵᱤᱱ ᱪᱮᱫ ᱵᱤᱱ ᱞᱟᱹᱭᱮᱫ ᱠᱟᱱ ᱦᱟᱱᱛᱮ
ᱦᱮᱸ
ᱮ ᱟᱜ ᱟᱹᱵᱤᱱ ᱪᱮᱫ ᱵᱮᱱ ᱞᱟᱹᱭᱮᱫ ᱠᱟᱱ ᱛᱟᱦᱮᱱ
ᱚᱻ ᱟᱹᱞᱤᱧ ᱞᱤᱧ ᱞᱟᱹᱭᱮᱜᱼᱟ ᱡᱮ ᱛᱟᱦᱚᱞᱮ ᱦᱮᱸ ᱪᱮᱜᱠᱟ ᱚᱱᱛᱮ ᱥᱚᱦᱨᱟᱭ ᱠᱚᱠᱚ ᱢᱟᱱᱟᱣ ᱜᱮᱭᱟ ᱟᱯᱮ ᱥᱮᱫ ᱫᱚ
ᱟᱞᱮ ᱥᱮᱜ ᱟ ᱟᱞᱮᱥᱮᱫ ᱫᱚ ᱥᱚᱨᱦᱟᱭ ᱜᱮ ᱡᱟᱹᱥᱛᱤ ᱢᱟᱱᱮ ᱡᱟᱠ ᱡᱚᱢᱚᱠ ᱠᱚ ᱢᱟᱱᱟᱣ ᱜᱮᱭᱟ ᱢᱟᱱᱮ ᱵᱷᱟᱹᱜᱤ ᱢᱟᱱᱮ ᱵᱷᱟᱹᱜᱤ ᱴᱷᱤᱠ ᱢᱟᱱᱟᱣ ᱜᱮᱭᱟ ᱥᱮ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱜᱮᱭᱟ ᱟᱞᱮ ᱥᱮᱫ ᱫᱚ
ᱟᱪᱪᱷᱟ ᱛᱟᱦᱚᱞᱮ ᱠᱟᱹᱴᱤᱡ ᱮᱻ ᱵᱤᱱ ᱞᱟᱹᱭ ᱠᱮᱞᱤᱧᱟ ᱪᱮᱫᱞᱮᱠᱟ ᱚᱱᱛᱮ ᱦᱩᱭᱩᱜ ᱜᱮᱭᱟ
ᱦᱳᱭ ᱦᱳᱭ ᱦᱳᱭ ᱦᱳᱭ ᱵᱟᱰᱟᱭ ᱫᱚ ᱫᱚᱨᱠᱟᱨ ᱠᱟᱱ ᱜᱮᱭᱟ ᱥᱮ ᱢᱟᱱᱮ ᱪᱮᱫ ᱞᱮᱠᱟᱹᱧ ᱞᱤᱧ ᱞᱟᱹᱭᱟᱵᱤᱱ ᱟᱞᱮ ᱥᱮᱫᱼᱼ ᱢᱚᱬᱮ ᱥᱤᱧ ᱢᱚᱬᱮ ᱧᱤᱫᱟᱹ ᱫᱚ ᱢᱮ ᱯᱩᱭᱞᱩ ᱫᱤᱱ ᱟᱞᱮ ᱥᱮᱫ ᱫᱚᱠᱚ ᱩᱢ ᱛᱟᱞᱮᱭᱟ ᱦᱮᱸ
ᱦᱮᱸ
ᱦᱚᱭ ᱫᱚᱥᱟᱨ ᱫᱤᱱ ᱦᱤᱞᱚᱜ ᱫᱚᱠᱚ ᱵᱚᱸᱜᱟᱭᱟ
ᱦᱮᱸ
ᱛᱟᱨᱯᱚᱨᱮ ᱛᱮᱥᱟᱨ ᱫᱤᱱ ᱦᱤᱞᱚᱜ ᱫᱚ ᱢᱟᱱᱮ ᱡᱟᱹᱞᱤ ᱟᱨ ᱦᱟᱹᱠᱩ ᱠᱟᱴᱠᱚᱢ ᱛᱟᱦᱚᱞᱮ ᱯᱩᱱ ᱟᱱᱟᱜ
ᱢᱟᱱᱮ ᱚᱱᱟ ᱫᱚ ᱪᱮᱫ ᱞᱮᱠᱟ ᱦᱟᱹᱠᱩ ᱠᱟᱴᱠᱚᱢ ᱠᱚ ᱡᱟᱹᱞᱤᱭᱮᱭᱟ ᱢᱟᱱᱮ
ᱢᱟᱱᱮ ᱡᱟᱞᱤ ᱟᱨ ᱦᱟᱹᱠᱩ ᱠᱟᱴᱠᱚᱢ ᱪᱤᱠᱟᱹᱧ ᱞᱟᱹᱭᱟ ᱚᱱᱟ ᱦᱤᱞᱚᱜ ᱫᱚ ᱢᱟᱱᱮ ᱵᱷᱟᱞᱚ ᱢᱚᱱᱫᱚ ᱠᱚ ᱡᱚᱢᱟ ᱟᱞᱮ ᱥᱮᱫ ᱫᱚ ᱚᱱᱮ ᱢᱟᱱᱮ ᱠᱟᱛᱷᱟ ᱚᱱᱟ ᱠᱟᱛᱷᱟ ᱨᱮᱱᱟᱜ ᱦᱟᱹᱠᱩ ᱢᱟᱱᱮ ᱡᱟᱹᱞᱮᱠᱟ ᱦᱟᱹᱠᱩ ᱟᱨ ᱡᱟᱹᱞᱤ ᱠᱟᱴᱠᱚᱢ ᱫᱚ ᱠᱟᱛᱷᱟᱱᱟᱜ ᱠᱚ ᱞᱟᱹᱭ ᱚᱪᱚᱭᱟ ᱵᱚᱞᱮ ᱮᱱ ᱦᱤᱞᱚᱜ ᱢᱟᱱᱮ ᱦᱟᱹᱠᱩ ᱜᱚᱡ ᱠᱚ ᱪᱟᱞᱟᱜ ᱜᱮᱭᱟ ᱟᱫᱚ ᱦᱟᱹᱠᱩ ᱜᱚᱡ ᱢᱟᱱᱮ ᱮᱱ ᱦᱤᱞᱚᱜ ᱫᱚ ᱵᱷᱟᱞᱮ ᱢᱚᱱᱫᱚ ᱠᱚ ᱡᱚᱢ ᱜᱮᱭᱟ ᱡᱤᱞ ᱦᱟᱹᱠᱩ ᱚᱠᱚᱭ ᱪᱮᱫ ᱞᱮᱠᱟᱭ ᱡᱚᱢ ᱫᱟᱲᱮᱭᱟᱜᱼᱟ ᱛᱟᱨᱯᱚᱨᱮ ᱯᱩᱱ ᱟᱱᱟᱜ ᱫᱤᱱ ᱨᱮᱫᱚ ᱟᱞᱮ ᱥᱮᱫ ᱫᱚᱠᱚ ᱠᱷᱩᱱᱴᱟᱹᱣ ᱠᱚᱣᱟ ᱰᱹᱟᱝᱨᱤ ᱰᱟᱹᱝᱨᱤ ᱠᱚ ᱠᱷᱩᱱᱴᱟᱹᱣ ᱠᱚᱜᱮᱭᱟ ᱟᱨ ᱢᱚᱬᱮ ᱟᱱᱟᱜ ᱫᱤᱱ ᱨᱮᱫᱚ ᱦᱟᱸᱜ ᱥᱮᱸᱫᱽᱨᱟ ᱠᱚ ᱪᱟᱞᱟᱜ ᱜᱮᱭᱟ ᱚᱱᱟ ᱢᱩᱪᱟᱹᱫ ᱢᱩᱪᱟᱹᱫ ᱨᱮ
ᱟᱪᱪᱷᱟ
ᱦᱮᱸ᱾ ᱢᱚᱬᱮ ᱟᱱᱟᱜ ᱫᱤᱱᱨᱮ ᱥᱮᱸᱫᱽᱨᱟ ᱪᱟᱞᱟᱜ ᱞᱟᱦᱟ ᱨᱮᱦᱚᱸ ᱚᱱᱠᱟ ᱚᱲᱟᱜ ᱚᱲᱟᱜ ᱟᱞᱮ ᱥᱮᱫ ᱫᱚ ᱫᱟᱠᱟ ᱠᱚᱭ ᱠᱚ ᱪᱟᱞᱟᱜ ᱜᱮᱭᱟ ᱢᱟᱱᱮ ᱤᱱᱦᱤᱞᱳᱜ ᱫᱚ ᱚᱲᱟᱜ ᱨᱮᱱᱟᱜ ᱫᱟᱠᱟ ᱫᱚ ᱵᱟᱠᱚ ᱡᱚᱢᱟ ᱚᱠᱚᱭ ᱦᱚᱸ ᱢᱟᱱᱮ ᱢᱟᱱᱮ ᱱᱤᱡᱮᱨ ᱚᱲᱟᱜ ᱨᱮᱱᱟᱜ ᱫᱟᱠᱟ ᱫᱚ ᱱᱤᱡᱮᱨ ᱚᱲᱟᱜ ᱨᱮᱱᱟᱜ ᱫᱟᱠᱟ ᱫᱚ ᱵᱟᱠᱚ ᱡᱚᱢ ᱜᱮᱭᱟ ᱟᱞᱮᱥᱮᱫ ᱫᱚ ᱥᱮᱸᱫᱽᱨᱟ ᱪᱟᱞᱟᱜ ᱦᱤᱞᱚᱜ ᱫᱚ
ᱦᱮᱸ᱾
ᱚᱱᱟ ᱫᱚ ᱚᱲᱟᱜ ᱚᱲᱟᱜ ᱪᱟᱞᱟᱣ ᱠᱟᱛᱮᱫ ᱫᱟᱠᱟ ᱠᱚ ᱠᱚᱭ ᱠᱚᱣᱟ ᱠᱚ᱾
ᱡᱮ ᱚᱲᱟᱜ ᱚᱲᱟᱜ ᱪᱟᱞᱟᱣ ᱠᱟᱛᱮᱫ ᱢᱤᱫ ᱪᱩᱯᱩᱫ ᱠᱟᱛᱮᱫ ᱡᱚᱛᱚ ᱦᱚᱲ ᱫᱟᱠᱟ ᱠᱚ ᱮᱢᱟ ᱠᱚᱣᱟ᱾ ᱟᱫᱚ ᱚᱱᱟ ᱮᱴᱟᱜ ᱦᱚᱲ ᱮᱴᱟᱜ ᱚᱲᱟᱜ ᱦᱮᱸ ᱚᱱᱟ ᱡᱚᱢ ᱠᱟᱛᱮᱫ ᱜᱮᱠᱚ ᱪᱟᱞᱟᱜᱼᱟ ᱟᱞᱮ ᱥᱮᱫ ᱫᱚ ᱮᱴᱟᱜ ᱚᱲᱟᱜᱱᱨᱮᱱᱟᱜ ᱫᱟᱠᱟ ᱡᱚᱢ ᱠᱟᱛᱮᱫ᱾
ᱢᱟᱱᱮ ᱪᱮᱫ ᱞᱮᱠᱟ ᱡᱷᱚᱛᱚ ᱫᱟᱠᱟ ᱠᱚᱫᱚ ᱠᱚ ᱢᱤᱫᱴᱷᱮᱱ ᱠᱚ ᱢᱟᱱᱮ ᱥᱚᱝᱜᱨᱚᱦᱚᱭᱟ
ᱵᱟᱝ ᱵᱟᱝ ᱵᱟᱝ ᱚᱱᱠᱟ ᱫᱚ ᱵᱟᱝ ᱢᱟᱱᱮ ᱪᱮᱫ ᱞᱮᱠᱟ ᱞᱤᱧ ᱞᱟᱹᱭ ᱚᱪᱚ ᱵᱤᱱᱟ ᱢᱟᱱᱮ ᱡᱟᱦᱟᱸ ᱞᱮᱠᱟ ᱢᱤᱫᱴᱟᱝ ᱟᱹᱛᱩ ᱟᱹᱛᱩ ᱢᱮᱱᱟᱜᱼᱟ ᱚᱱᱟ ᱟᱹᱛᱩ ᱨᱮ ᱫᱚᱥᱴᱤ ᱜᱟᱱ ᱚᱲᱟᱜ ᱢᱮᱱᱟᱜᱼᱟ ᱦᱮᱸ
ᱦᱮᱸ᱾
ᱟᱫᱚ ᱚᱱᱟ ᱫᱚᱥᱴᱤ ᱚᱲᱟᱜ ᱢᱚᱫᱽᱫᱷᱮᱨᱮ ᱟᱫᱚ ᱤᱧ ᱦᱚᱸ ᱢᱤᱫᱴᱮᱡ ᱚᱲᱟᱜ ᱨᱮᱱ ᱠᱟᱹᱱᱟᱹᱧ ᱤᱧ ᱟᱫᱚ ᱤᱧ ᱫᱚ ᱤᱧᱟᱹᱜ ᱚᱲᱟᱜ ᱨᱮᱱᱟᱜ ᱫᱟᱠᱟ ᱫᱚ ᱵᱟᱹᱧ ᱡᱚᱢᱟ ᱤᱧ ᱫᱩᱧ ᱪᱟᱞᱟᱜᱼᱟ ᱮᱴᱟᱜ ᱦᱚᱲᱟᱜ ᱚᱲᱟᱜ ᱤᱧ ᱪᱟᱞᱟᱜᱼᱟ ᱛᱷᱟᱹᱨᱤ ᱵᱟᱝ ᱠᱷᱟᱱ ᱚᱱᱟ ᱠᱟᱭᱨᱟ ᱨᱮᱱᱟᱜ ᱚᱱᱟ ᱠᱟᱭᱨᱟ ᱨᱮᱱᱟᱜ ᱰᱷᱚᱸᱰᱟᱜ ᱛᱮ
ᱦᱮᱸ᱾
ᱛᱷᱟᱹᱨᱤ ᱞᱮᱠᱟᱧ ᱛᱮᱭᱟᱨᱟ ᱟᱨ ᱚᱱᱟ ᱰᱷᱚᱸᱰᱟᱜ ᱱᱤᱭᱟᱹ ᱮᱴᱟᱜ ᱚᱲᱟᱜ ᱪᱟᱞᱟᱣ ᱠᱟᱛᱮᱫ ᱫᱟᱠᱟ ᱫᱟᱠᱟᱧ ᱠᱚᱭ ᱠᱚᱣᱟ ᱢᱮᱱᱫᱚ ᱫᱟᱠᱟᱧ ᱠᱚᱭ ᱠᱚᱣᱟ ᱡᱮ ᱫᱮᱱ ᱫᱟᱠᱟ ᱫᱮᱱ ᱫᱟᱠᱟ ᱤᱭᱟᱹᱞᱮ ᱪᱟᱞᱟᱜᱼᱟ᱾ ᱮᱴᱟᱜ ᱮᱴᱟᱜ ᱚᱲᱟᱜ ᱪᱟᱞᱟᱣ ᱠᱟᱛᱮᱫ ᱟᱨ ᱚᱱᱟ ᱚᱲᱟᱜ ᱨᱮᱱ ᱦᱚᱲ ᱤᱧᱟᱹᱜ ᱚᱲᱟᱜ ᱦᱮᱡ ᱠᱟᱛᱮ ᱫᱟᱠᱟ ᱠᱚ ᱠᱚᱠᱚᱭᱟ᱾
ᱚ
ᱢᱟᱱᱮ ᱚᱱᱠᱟ ᱚᱱᱠᱟ ᱠᱟᱛᱮᱫ ᱤᱧ ᱮᱴᱟᱜ ᱮᱴᱟᱜ ᱚᱲᱟᱜ ᱪᱟᱞᱟᱣ ᱠᱟᱛᱮᱫ ᱫᱟᱠᱟ ᱠᱚᱭ ᱠᱟᱛᱮ ᱤᱧ ᱢᱟᱱᱮ ᱥᱮᱸᱫᱽᱨᱟᱧ ᱪᱟᱞᱟᱜᱼᱟ᱾ ᱢᱟᱱᱮ ᱤᱧ ᱦᱤᱞᱳᱜ ᱫᱚ ᱢᱟᱱᱮ ᱱᱤᱡᱮ ᱚᱲᱟᱜ ᱨᱮᱱᱟᱜ ᱫᱟᱠᱟ ᱫᱚ ᱵᱟᱹᱧ ᱡᱚᱢᱟ᱾
ᱚ ᱟᱪᱪᱷᱟ᱾
ᱮᱴᱟᱜ ᱦᱚᱲᱟᱜ ᱚᱲᱟᱜ ᱫᱟᱠᱟᱧ ᱡᱚᱢᱟ ᱮᱱᱦᱤᱞᱚᱜ ᱫᱚ᱾
ᱚ ᱛᱟᱦᱚᱞᱮ ᱮᱴᱟᱜ ᱦᱚᱲᱟᱜ ᱮᱴᱟᱜ ᱦᱚᱲᱟᱜ ᱨᱮ ᱚᱲᱟᱜ ᱢᱟᱱᱮ ᱫᱟᱠᱟ ᱡᱚᱢ ᱠᱟᱛᱮᱫ ᱜᱮ ᱥᱮᱸᱫᱽᱨᱟ ᱫᱚᱯᱮ ᱪᱟᱞᱟᱜᱼᱟ᱾
ᱦᱳᱭ ᱦᱳᱭ ᱦᱳᱭ ᱮᱠᱫᱚᱢ ᱮᱠᱫᱚᱢ ᱟᱫᱚ ᱚᱱᱠᱟ ᱢᱟᱱᱮ ᱜᱚᱴᱟ ᱟᱛᱩ ᱠᱚᱭ ᱯᱩᱨᱟᱹᱣ ᱠᱟᱛᱮᱫ ᱥᱮᱸᱫᱽᱨᱟ ᱞᱮ ᱪᱟᱞᱟᱣ ᱮᱱ ᱜᱮ ᱦᱟᱸᱜ
ᱚ ᱟᱪᱪᱷᱟ᱾
ᱟᱫᱚ ᱠᱚ ᱞᱟᱹᱭ ᱜᱮᱭᱟ ᱥᱮ ᱮᱱᱦᱤᱞᱳᱜ ᱫᱚ ᱢᱟᱱᱮ ᱟᱫᱚ ᱜᱚᱲᱚᱢ ᱦᱟᱲᱟᱢ ᱴᱷᱮᱱ ᱠᱷᱚᱱ ᱟᱸᱡᱚᱢ ᱵᱟᱲᱟ ᱦᱩᱭ ᱟᱠᱟᱱᱟ ᱡᱮ ᱡᱚᱠᱷᱚᱱ ᱥᱟᱹᱨᱤ ᱥᱮ ᱱᱟᱥᱮ ᱦᱟᱸᱜ ᱡᱚᱠᱷᱚᱱ ᱞᱟᱦᱟ ᱛᱮᱱ ᱦᱚᱲ ᱥᱮᱸᱫᱽᱨᱟ ᱠᱚ ᱪᱟᱞᱟᱜ ᱠᱟᱱ ᱛᱟᱦᱮᱸᱫ ᱢᱟᱱᱮ ᱡᱚᱢᱟᱜ ᱠᱚ ᱵᱟᱝ ᱛᱟᱦᱮᱸ ᱠᱟᱱ ᱠᱷᱟᱹᱛᱤᱨ ᱛᱮ ᱰᱟᱦᱟᱨ ᱨᱮ ᱪᱟᱞᱟᱜ ᱡᱚᱠᱷᱚᱱ ᱚᱱᱟ ᱫᱟᱨᱮ ᱱᱟᱹᱲᱤ ᱠᱚᱨᱮ ᱡᱟ ᱡᱚᱢᱟᱜ ᱠᱚ ᱧᱟᱢᱮᱫ ᱠᱟᱱ ᱛᱟᱦᱮᱸᱱᱟ ᱚᱱᱟ ᱠᱚ ᱡᱚᱢ ᱠᱟᱛᱮᱫ ᱜᱮ ᱪᱟᱞᱟᱜ ᱠᱟᱱ ᱛᱟᱦᱮᱸᱫ ᱥᱮᱸᱫᱽᱨᱟ ᱠᱚ ᱟᱫᱚ ᱠᱷᱟᱛᱤᱨ ᱛᱮ ᱠᱚ ᱞᱟᱹᱭ ᱜᱮᱭᱟ ᱥᱮ ᱚᱲᱟᱜ ᱨᱮᱱᱟᱜ ᱫᱟᱠᱟ ᱫᱚ ᱵᱟᱝ ᱡᱚᱢ ᱥᱮ ᱪᱮᱫ ᱞᱮᱠᱟ ᱪᱮᱫ ᱞᱮᱠᱟ ᱪᱚᱝ ᱱᱤᱛᱚᱝ ᱤᱱᱟᱹᱜ ᱱᱤᱭᱚᱢ ᱠᱚᱫᱚ ᱵᱟᱹᱞᱤᱧ ᱵᱟᱲᱟᱭᱟ ᱟᱹᱞᱤᱧ ᱦᱚᱸ ᱪᱮᱫ ᱞᱮᱠᱟ ᱪᱚᱝ ᱠᱚ ᱢᱟᱱᱟᱣᱟ ᱦᱟᱸᱜ
ᱦᱩᱸ᱾
ᱟᱫᱚ ᱟᱯᱮ ᱥᱮᱫ ᱫᱚ ᱥᱚᱨᱦᱟᱭ ᱫᱚ ᱪᱮᱫ ᱞᱮᱠᱟ ᱛᱟᱷᱚᱞᱮ ᱟᱯᱮ ᱥᱮᱫ ᱫᱚ ᱚᱱᱮ ᱥᱮᱸᱫᱽᱨᱟ ᱠᱚᱫᱚ ᱵᱟᱠᱚ ᱪᱟᱞᱟᱜ ᱜᱮᱛᱮ?
ᱮ ᱚᱦᱚᱸᱜ ᱟᱞᱮ ᱥᱮᱫ ᱫᱚ ᱚᱱᱠᱟ ᱫᱚ ᱵᱟᱠᱚ ᱪᱟᱞᱟᱜ ᱜᱮᱭᱟ ᱾ ᱢᱟᱱᱮ ᱪᱮᱫ ᱞᱠᱟ ᱞᱤᱧ ᱞᱟᱹᱭᱟ ᱟᱞᱮ ᱟᱞᱮ ᱥᱮᱫ ᱫᱚ ᱚᱱᱮ ᱡᱟᱜᱟᱱᱱᱟ ᱠᱚᱣᱟ ᱠᱚ
ᱦᱩᱸ᱾
ᱛᱚ ᱚᱱᱠᱟ ᱤᱭᱟᱹ ᱠᱚ ᱢᱟᱱᱮ
ᱦᱮᱸ᱾
ᱜᱟᱹᱭ ᱰᱟᱹᱜᱽᱨᱤ ᱠᱚ ᱛᱚ ᱩᱱᱠᱩ ᱡᱟᱜᱟᱣᱱᱟ ᱯᱚᱨᱮ ᱜᱮ ᱤᱭᱟᱹᱭᱟᱠᱚ ᱾ ᱢᱟᱱᱮ ᱚᱱᱠᱟ ᱫᱤᱱ ᱛᱟᱦᱮᱱᱟ ᱟᱞᱤᱧ ᱦᱚᱸ ᱩᱱᱟᱹᱜ ᱫᱚ ᱴᱷᱤᱠ ᱱᱤᱭᱚᱢ ᱠᱚᱫᱚ ᱵᱟᱝᱞᱤᱧ ᱵᱟᱲᱟᱭᱟ ᱥᱮ ᱾ ᱛᱚ ᱛᱟᱦᱞᱮ ᱛᱟᱯᱚᱨᱮ ᱚᱱᱠᱟ ᱟᱛᱳ ᱠᱚᱨᱮ ᱰᱟᱹᱝᱨᱤ ᱠᱚᱠᱚ ᱛᱚᱞ ᱠᱚᱣᱟ ᱛᱚ ᱟᱹᱛᱳ ᱨᱮ ᱦᱚᱭᱛᱳ ᱥᱟᱸᱜᱮ ᱜᱮᱭᱟ ᱛᱚ ᱟᱞᱮᱭᱟᱜ-ᱟ ᱟᱛᱳ ᱫᱚ ᱢᱟᱨᱟᱝ ᱜᱮᱛᱟᱞᱮᱭᱟ ᱾ ᱛᱚ ᱚᱱᱟ ᱥᱟᱶᱛᱮ ᱡᱮᱢᱚᱱ ᱢᱮᱫ ᱢᱤᱫᱴᱮᱱ ᱥᱮ ᱵᱟᱨᱭᱟ ᱯᱮᱭᱟ ᱚᱱᱠᱟ ᱠᱚ ᱛᱚᱞ ᱠᱚᱣᱟ ᱛᱟᱯᱚᱨᱮ ᱠᱚ ᱠᱷᱩᱱᱴᱟᱹᱣ ᱠᱚᱣᱟ ᱚᱱᱟᱜᱮ ᱪᱟᱵᱟᱭᱮᱱᱟ ᱡᱮ ᱟᱞᱮᱥᱮᱫ ᱫᱚ ᱱᱚᱝᱠᱟ ᱠᱷᱟᱜ ᱮᱱᱮᱡ ᱟᱠᱚ ᱥᱮ ᱠᱟᱹᱴᱤᱡ ᱨᱟᱹᱥᱠᱟᱹ ᱚᱱᱠᱟ ᱠᱚᱫᱚ ᱵᱟᱝᱜᱮ ᱾
ᱦᱩᱸ ᱫᱩᱠᱩ ᱦᱮᱜ
ᱟᱫᱚᱢ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ ᱡᱮ ᱡᱟᱦᱟᱸ ᱟᱵᱤᱱ ᱵᱤᱱ ᱞᱟᱹᱭ ᱠᱮᱫᱟ ᱡᱮ ᱟᱞᱮ ᱥᱮᱫ ᱫᱚ ᱱᱚᱝᱠᱟ ᱦᱩᱭᱩᱜ-ᱟ ᱾ ᱛᱚ ᱟᱯᱮᱥᱮᱫ ᱜᱮᱛᱚ ᱟᱹᱰᱤ ᱵᱮᱥ ᱛᱚ
ᱦᱮᱸ ᱦᱮᱸ ᱟᱞᱮ ᱥᱮᱫ ᱫᱚ ᱞᱟᱹᱭ ᱞᱮᱠᱷᱟᱡ ᱫᱚ ᱥᱚᱨᱦᱟᱭ ᱨᱮᱫᱚ ᱦᱮᱸ ᱞᱟᱹᱭ ᱞᱮᱠᱷᱟᱱ ᱟᱞᱮ ᱥᱮᱫ ᱥᱚᱨᱦᱟᱭ ᱨᱮᱫᱚ ᱫᱚᱢᱮ ᱨᱟᱹᱥᱠᱟᱹ ᱥᱚᱨᱦᱟᱭ ᱞᱮᱠᱟᱱ ᱫᱤᱱ ᱫᱚᱠᱚ ᱟᱹᱰᱤ ᱠᱚ ᱨᱟᱹᱥᱠᱟᱹᱜ ᱜᱮᱭᱟ ᱟᱞᱮ ᱥᱮᱫ ᱨᱟᱹᱥᱠᱟᱹᱭᱟᱠᱚ ᱡᱚᱢᱟ ᱠᱚ ᱮᱱᱮᱡ ᱥᱮ ᱥᱮᱨᱮᱧ ᱟᱠᱚ ᱯᱮᱲᱟ ᱠᱚ ᱯᱮᱲᱟ ᱠᱚᱠᱚ ᱱᱮᱣᱛᱟ ᱵᱟᱲᱟ ᱠᱚᱣᱟ ᱠᱤᱪᱷᱩ ᱠᱤᱪᱷᱩ ᱡᱟᱭᱜᱟ ᱨᱮᱞᱤᱧ ᱟᱸᱡᱚᱢ ᱠᱟᱜ-ᱟ ᱡᱮ ᱟᱵᱤᱱ ᱪᱮᱫ ᱞᱮᱠᱟ ᱵᱮᱱ ᱞᱟᱹᱭ ᱠᱮᱫᱟ ᱢᱟᱜ ᱢᱚᱬᱮ
ᱦᱮᱸ
ᱟᱫᱚ ᱦᱮᱸ ᱢᱟᱜ ᱢᱚᱬᱮ ᱪᱮᱫ ᱞᱮᱠᱟ ᱟᱯᱮ ᱥᱮ ᱟᱸᱡᱚᱢ ᱠᱟᱜ ᱞᱤᱧ ᱢᱟᱜ ᱢᱚᱬᱮ ᱚᱱᱠᱟ ᱜᱮᱞᱮ ᱟᱹᱰᱤ ᱱᱟᱯᱟᱭ ᱜᱮ ᱦᱩᱭᱩᱜ-ᱟ ᱞᱟᱹᱴᱩ ᱜᱮ
ᱦᱟᱱᱟ ᱱᱟᱣᱟ ᱞᱟᱹᱴᱩ ᱞᱟᱹᱴᱩ ᱫᱟᱲᱮ ᱠᱚ ᱮᱢᱟᱣᱟ ᱠᱚᱣᱟ ᱢᱟᱜ ᱢᱚᱬᱮ ᱫᱚᱢᱮ ᱨᱟᱹᱥᱠᱟᱹ ᱟᱹᱞᱤᱧ ᱦᱚᱸ ᱢᱟᱜ ᱢᱚᱬᱮ ᱫᱚᱞᱤ ᱧᱮᱧ ᱫᱚ ᱧᱮᱞ ᱵᱟᱲᱟᱣ ᱟᱠᱟᱫ ᱫᱚ
ᱚ ᱛᱟᱦᱚᱞᱮ ᱟᱯᱮ ᱚᱱᱛᱮ ᱫᱚ ᱢᱟᱜᱢᱚᱲᱮ ᱫᱚ ᱦᱩᱭᱩᱜ ᱜᱮᱭᱟ?
ᱵᱟᱝ ᱵᱟᱝ ᱟᱞᱮ ᱟᱞᱮ ᱚᱱᱛᱮ ᱫᱚ ᱵᱟᱝ ᱦᱩᱭᱩᱜ ᱜᱮᱭᱟ ᱢᱟᱜ ᱢᱚᱬᱮ ᱫᱚ
ᱟᱪᱪᱷᱟ
ᱟᱞᱤᱧ ᱫᱚ ᱢᱟᱱᱮ ᱚᱦᱚ ᱱᱤᱛᱚᱝ ᱟᱹᱞᱤᱧ ᱫᱚ ᱵᱟᱨᱦᱮ ᱥᱮᱫ ᱞᱤᱧ ᱛᱟᱦᱮᱱ ᱜᱮᱭᱟ ᱥᱮ ᱟᱫᱚ ᱟᱫᱚ ᱛᱮᱜᱮ ᱦᱮᱡ ᱠᱟᱛᱮ ᱚᱱᱟ ᱢᱟᱜ ᱢᱚᱬᱮ ᱠᱚᱫᱚᱞᱤᱧ ᱧᱮᱞ ᱟᱠᱟᱜ-ᱟ ᱾
ᱟᱪᱪᱷᱟ
ᱱᱚᱣᱟ ᱢᱟᱜᱢᱚᱬᱮ ᱟᱹᱰᱤ ᱨᱟᱹᱥᱠᱟᱹ ᱜᱮᱞᱤᱧ ᱧᱮᱞ ᱠᱮᱫ-ᱟ ᱾ ᱪᱟᱞᱟᱣ ᱵᱟᱲᱟᱱᱟᱞᱤ ᱜᱟᱛᱮ ᱚᱲᱟᱜ ᱟᱹᱰᱤ ᱨᱟᱹᱥᱠᱟᱹ ᱜᱮᱞᱮ ᱨᱟᱹᱥᱠᱟᱹ ᱜᱮᱞᱤᱧ ᱟᱴᱟᱨ ᱠᱮᱫᱟ ᱵᱟᱝ ᱮᱱᱛᱮ ᱟᱹᱰᱤ ᱨᱟᱹᱥᱠᱟᱹ ᱜᱮ ᱢᱟᱜᱢᱚᱬᱮ ᱠᱚ ᱢᱟᱱᱟᱣ ᱵᱟᱲᱟᱭ ᱜᱮᱭᱟ ᱾ ᱟᱯᱮ ᱥᱮᱫ ᱫᱚ ᱪᱮᱫ ᱞᱮᱠᱟ ᱠᱚ ᱟᱯᱮ ᱫᱚ ᱪᱮᱫ ᱞᱮᱠᱟ ᱯᱮ ᱢᱟᱱᱟᱣᱟ ᱜᱮᱛᱚ ᱢᱟᱜᱢᱚᱬᱮ ᱠᱚ? ᱟᱯᱮ ᱫᱚ ᱢᱟᱱᱮ ᱪᱮᱫᱞᱮᱠᱟ ᱯᱮ ᱢᱟᱱᱟᱣ ᱜᱮᱛᱚ ᱢᱟᱜ ᱢᱚᱬᱮ ᱫᱚ?
ᱛᱚ ᱟᱹᱰᱤ ᱵᱷᱟᱜᱤ ᱜᱮᱞᱮ ᱢᱟᱱᱟᱣ ᱜᱮᱭᱟ ᱛᱚ ᱦᱮᱞᱳ ᱟᱹᱰᱤᱻ ᱟᱹᱰᱤ ᱵᱮᱥ ᱜᱮᱠᱚ ᱢᱟᱱᱟᱣ ᱜᱮᱭᱟ ᱟᱞᱮᱥᱮᱫ ᱫᱚ ᱾
ᱚᱦᱸᱻ ᱟᱫᱚ ᱚᱱᱮ ᱟᱨᱦᱚᱸ ᱢᱮᱱᱛᱮᱞᱤᱧ ᱢᱩᱪᱟᱹᱫ ᱫᱤᱱ ᱦᱤᱞᱳᱜ ᱫᱟᱜ ᱠᱚ ᱫᱩᱞ ᱧᱚᱜᱚᱜ-ᱟ ᱥᱮ ᱾
ᱩ ᱦᱮᱸ ᱫᱟᱜ ᱦᱚᱠᱚ ᱫᱩᱞ ᱟᱠᱚᱭᱟ ᱡᱟᱦᱟᱭ ᱛᱚ ᱳᱭ ᱡᱟᱞᱮ ᱠᱚ ᱞᱟᱹᱭᱟ ᱱᱟᱠᱷᱟᱱ ᱦᱮᱸᱥᱮ ᱛᱚ ᱟᱹᱰᱤ ᱵᱷᱟᱜᱮ ᱵᱩᱡᱷᱟᱹᱜ ᱜᱮᱭᱟ ᱟᱨ ᱟᱵᱤᱱ ᱥᱟᱶ ᱨᱚᱲ ᱠᱟᱛᱮ ᱟᱹᱰᱤ ᱵᱷᱟᱜᱮᱞᱤᱧ ᱵᱩᱡᱷᱟᱹᱣ ᱠᱮᱫ-ᱟ ᱛᱚ ᱴᱷᱤᱠ ᱜᱮᱭᱟ ᱢᱟ ᱫᱚᱦᱚᱭᱮᱫ-ᱟᱞᱤᱧ
ᱦᱳᱭ ᱦᱳᱭ ᱮᱠᱫᱚᱢ ᱮᱠᱫᱚᱢ